ᱦᱮᱞᱳ, ᱡᱚᱦᱟᱨ ᱜᱮ ᱜᱚᱝᱠᱮ ᱾
ᱦᱮᱞᱳ ᱾
ᱦᱮᱸ, ᱡᱚᱦᱟᱨ ᱜᱮ ᱾
ᱦᱮᱸ, ᱜᱚᱝᱠᱮ ᱥᱟᱹᱜᱩᱱ ᱥᱮᱛᱟᱜ ᱡᱚᱦᱟᱨ ᱾
ᱮᱸ, ᱥᱟᱹᱜᱩᱱ ᱥᱮᱛᱟᱜ ᱡᱚᱦᱟᱨ ᱾
ᱟᱨ ᱛᱚᱵᱮ ᱥᱮᱛᱟᱜ ᱥᱮᱛᱟᱜ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱦᱟᱸᱜ?
ᱮᱛᱚ ᱥᱮᱛᱟᱜ ᱥᱮᱛᱟᱜ ᱵᱮᱨᱮᱫ ᱠᱟᱛᱮ ᱫᱟᱬᱟ ᱵᱟᱲᱟ ᱦᱩᱭᱩᱜ ᱠᱟᱱᱟ ᱾
ᱟᱪᱪᱷᱟ ᱟᱪᱪᱷᱟ ᱾
ᱦᱳᱭ ᱾
ᱟᱨ ᱠᱟᱹᱢᱤ ᱠᱟᱹᱥᱱᱤ ᱠᱚᱫᱚ ᱵᱟᱯᱮ ᱮᱦᱚᱵ ᱟᱠᱟᱱᱟ ᱦᱩᱲᱩ ᱨᱚᱦᱚᱭ ᱠᱚ?
ᱦᱩᱲᱩ ᱨᱚᱦᱚᱭ ᱠᱚᱫᱚ ᱟᱹᱣᱨᱤ ᱾
ᱟᱪᱪᱷᱟ ᱟᱪᱪᱷᱟ, ᱢᱟᱱᱮ ᱫᱟᱜ ᱡᱟᱹᱲᱤ ᱵᱟᱭ ᱫᱟᱜ ᱫᱟ ᱡᱟᱹᱱᱤᱡ ᱟᱯᱮ ᱥᱮ ᱦᱚᱸ ᱾
ᱚ, ᱢᱤᱫ ᱦᱟᱯᱛᱟ ᱠᱷᱚᱱ ᱫᱚ ᱫᱟᱜ ᱠᱟᱱᱟ ᱠᱟᱡᱟᱠ ᱾
ᱟᱪᱪᱷᱟ ᱟᱪᱪᱷᱟ, ᱛᱚ
ᱦᱳᱭ ᱾
ᱛᱚᱵᱮ ᱦᱩᱲᱩ ᱨᱚᱦᱚᱭ ᱢᱟ ᱯᱮ ᱮᱛᱚᱦᱚᱵ ᱦᱩᱭ ᱫᱟᱲᱮᱭᱟᱜ ᱜᱮ, ᱥᱮ ᱚᱱᱟ ᱜᱟᱹᱪᱷᱤ ᱠᱚᱜᱮ ᱛᱚᱞᱟ ᱠᱚᱜᱮ ᱵᱟᱝ ᱞᱟᱹᱴᱩ ᱵᱟᱲᱟᱣ ᱟᱠᱟᱱ ᱦᱟᱨᱟ ᱵᱟᱲᱟ ᱟᱠᱟᱱ ᱥᱮ ᱾
ᱟᱞᱮ ᱥᱮᱫ ᱫᱚ ᱚᱱᱟ ᱪᱟ ᱵᱟᱜᱟᱱ ᱟᱨ ᱟᱱᱟᱨᱚᱥ ᱵᱟᱜᱟᱱ ᱢᱮᱱᱟᱜᱼᱟ ᱛᱚ ᱚᱱᱟᱛᱮ ᱵᱟᱞᱮ ᱨᱚᱦᱚᱭ ᱵᱟᱲᱟᱭ ᱜᱮᱭᱟ ᱾
ᱚ, ᱟᱪᱪᱷᱟ ᱟᱪᱪᱷᱟ, ᱟᱯᱮ ᱥᱮᱫ ᱫᱚ ᱢᱟᱱᱮ ᱦᱩᱲᱩ ᱪᱟᱥ ᱫᱚ ᱦᱟᱸᱜ ᱵᱟᱯᱮ ᱪᱟᱥ ᱮᱫᱟ ᱥᱮ ᱵᱟᱝ ᱾
ᱦᱮᱼ ᱟᱞᱮ ᱥᱮᱫ ᱫᱚ ᱦᱩᱲᱩ ᱪᱟᱥ ᱫᱚ ᱵᱟᱝ ᱦᱩᱭᱩᱜ ᱠᱟᱱᱟ ᱾
ᱟᱪᱪᱷᱟ ᱟᱪᱪᱷᱟ ᱾
ᱟᱨ ᱟᱯᱮ ᱠᱚᱫᱚ ᱟᱯᱮ ᱫᱚᱯᱮ ᱪᱟᱥᱚᱜ ᱠᱟᱜ ᱠᱟᱱ ᱜᱮᱭᱟ ᱦᱩᱲᱩ?
ᱦᱮᱸ, ᱟᱞᱮ ᱥᱮᱫ ᱫᱚ ᱛᱚ ᱦᱩᱲᱩ ᱜᱮ ᱟᱥᱚᱞ ᱪᱟᱥ ᱞᱮᱠᱟ ᱫᱚᱢ ᱢᱮᱱ ᱫᱟᱲᱮᱭᱟᱜᱼᱟ ᱾ ᱟᱨ ᱦᱩᱲᱩ ᱪᱷᱟᱰᱟ ᱦᱚᱸ ᱮᱴᱟᱜᱟᱜ ᱦᱚᱸ ᱪᱟᱥ ᱦᱩᱭᱩᱜ ᱜᱮᱭᱟ ᱾ ᱢᱮᱱᱠᱷᱟᱱ ᱟᱥᱚᱞ ᱞᱮᱠᱟᱛᱮ ᱥᱮ ᱡᱟᱹᱥ ᱠᱷᱮᱛᱤ ᱞᱮᱠᱟ ᱛᱮᱫᱚ ᱱᱚᱣᱟ ᱦᱩᱲᱩ ᱜᱮ ᱦᱷᱟᱸᱜ ᱪᱟᱥ ᱦᱩᱭᱩᱜ ᱠᱟᱱᱟ ᱾ ᱛᱚ ᱟᱞᱮᱥᱮᱫ ᱫᱚ ᱢᱤᱫ ᱫᱷᱟᱣ ᱜᱮ ᱵᱚᱪᱷᱚᱨ ᱨᱮ ᱥᱮ ᱥᱮᱨᱢᱟ ᱨᱮ ᱢᱤᱫ ᱫᱷᱟᱣ ᱜᱮ ᱦᱩᱭᱩᱜ-ᱟ, ᱚᱱᱟ ᱵᱟᱨ ᱯᱮ ᱟᱫᱷᱟ ᱟᱫᱷᱟ ᱫᱟᱜ ᱮᱱᱛᱮᱫ ᱚᱱᱟ ᱫᱟᱜ ᱨᱮᱱᱟᱜ ᱤᱱᱟᱹᱜ ᱢᱟᱱᱮ ᱤᱭᱟᱹ ᱵᱟᱹᱱᱩᱜᱼᱟ ᱾ ᱛᱚ ᱱᱚᱜᱼᱚᱭ ᱱᱤᱭᱟᱹ ᱥᱮᱨᱢᱟ ᱫᱟᱜ ᱡᱟᱹᱲᱤ ᱛᱤᱜᱮ ᱞᱮ ᱪᱟᱥ ᱵᱟᱲᱟᱭᱟ ᱟᱨ ᱡᱚᱠᱷᱚᱱ ᱱᱚᱝᱠᱟ ᱵᱟᱭ ᱫᱟᱜ ᱜᱷᱟᱛ ᱠᱷᱚᱱᱟᱜ ᱪᱟᱥ ᱦᱚᱸ ᱱᱚᱝᱠᱟ ᱵᱟᱝ ᱦᱩᱭᱩᱜᱼᱟ ᱾
ᱦᱮᱸ ᱦᱮᱸ
ᱫᱟᱦᱟ ᱢᱚᱦᱟ ᱱᱚᱜᱼᱚᱭ ᱦᱚᱞᱟ ᱢᱟᱫᱷᱮᱨ ᱠᱷᱚᱡ ᱠᱷᱟᱹᱞᱤ ᱡᱷᱤᱯᱤᱨ ᱡᱷᱤᱯᱤᱨ ᱜᱮ ᱫᱟᱜ ᱟᱞᱮ ᱠᱟᱱᱟ, ᱟᱨ ᱱᱚᱜᱼᱚᱭ ᱢᱟ ᱠᱷᱮᱛ ᱠᱚ ᱯᱮᱨᱮᱡᱚᱜ ᱚᱱᱠᱟ ᱫᱚ ᱱᱤᱛᱚᱜ ᱫᱷᱟᱹᱵᱤᱡ ᱵᱟᱭ ᱫᱟᱜ ᱟᱠᱟᱫᱟ, ᱚᱱᱟ ᱤᱭᱟᱹᱛᱮ ᱨᱚᱦᱚᱭ ᱫᱚ ᱵᱟᱝ ᱮᱦᱚᱵ ᱠᱟᱱᱟ ᱦᱟᱸᱜ ᱛᱟᱹᱜᱤ ᱨᱮᱜᱮ ᱢᱮᱱᱟᱜ ᱞᱮᱭᱟ ᱾ ᱛᱤᱨᱮ ᱫᱟᱜ ᱞᱮᱜᱼᱟ ᱥᱮ ᱵᱟᱭ ᱫᱟᱜᱟ ᱱᱤᱭᱟᱹ ᱫᱷᱟᱣ ᱫᱚ ᱵᱟᱠᱚ ᱧᱟᱢᱚᱜ
ᱟᱞᱮ ᱥᱮᱫ ᱫᱚ ᱠᱟᱡᱟᱠ ᱮ ᱫᱟᱜ ᱠᱮᱫᱟ ᱾
ᱦᱮᱸ ᱟᱪᱪᱷᱟ,
ᱦᱮᱸ
ᱛᱚᱵᱮ ᱚᱱᱛᱮ ᱫᱚ ᱚᱱᱟ ᱢᱚᱛᱞᱚᱵᱽ ᱢᱤᱫ ᱫᱷᱟᱣ ᱜᱮᱯᱮ ᱪᱟᱥ ᱴᱷᱤᱠ ᱠᱟᱫᱟ?
ᱦᱮᱸ ᱚᱱᱟ ᱫᱚ ᱢᱤᱫ ᱫᱚᱢ ᱜᱮᱞᱮ ᱪᱟᱥ ᱴᱷᱤᱠ ᱠᱮᱫᱟ ᱚᱱᱟᱫᱚ ᱟᱨ ᱪᱟᱥᱴᱟᱥ ᱵᱟᱝ ᱞᱟᱜᱟᱜᱼᱟ ᱚᱱᱟᱫᱚ ᱠᱷᱟᱹᱞᱤ ᱱᱤᱛᱚᱜ ᱫᱚ ᱡᱚᱛᱱᱚᱭ ᱦᱩᱭᱩᱜ-ᱟ, ᱢᱟᱱᱮ ᱨᱟᱱ ᱠᱚᱭ ᱮᱥᱯᱨᱮ ᱦᱩᱭᱩᱜᱼᱟ ᱟᱨ ᱚᱱᱟᱜᱮ ᱥᱤᱡ ᱠᱟᱛᱮ ᱞᱮ ᱟᱹᱠᱷᱨᱤᱧᱮᱫ ᱠᱟᱱᱟ,
ᱟᱪᱷᱟ ᱟᱪᱷᱟ ᱟᱫᱚ ᱛᱚᱵᱮ ᱚᱱᱟᱫᱚ ᱫᱟᱜ ᱨᱮᱱᱟᱜ ᱪᱮᱫ ᱞᱮᱠᱟ ᱞᱟᱹᱠᱛᱤ, ᱢᱟᱱᱮ ᱚᱱᱟ ᱟᱹᱰᱤ ᱡᱟᱹᱥᱛᱤ ᱞᱮᱱᱠᱷᱟᱡ ᱵᱟᱝ ᱴᱷᱤᱠᱚᱜᱼᱟ, ᱥᱮ ᱠᱚᱢ ᱫᱟᱜ ᱨᱮᱜᱮ ᱴᱷᱤᱠᱚᱜᱼᱟ ᱪᱮᱫ ᱞᱮᱠᱟ ᱦᱟᱸᱜ ᱫᱟᱜ ᱨᱮᱱᱟᱜ ᱫᱚ?
ᱚᱱᱟ ᱫᱚ ᱵᱟᱹᱨᱥᱟᱹᱫᱷ ᱠᱷᱟᱹᱞᱤ ᱱᱤᱝᱠᱟᱹᱱ ᱱᱚᱨᱢᱟᱞ ᱡᱟᱜᱟᱭ ᱫᱟᱜ ᱵᱟᱲᱟᱭᱮᱫ ᱠᱟᱱᱟ ᱱᱤᱝᱠᱟ ᱛᱮᱜᱮ ᱚᱱᱟ ᱫᱚ ᱫᱚ ᱴᱷᱤᱠ ᱜᱮᱭᱟ ᱫᱟᱜ ᱫᱚ ᱠᱷᱟᱹᱞᱤ ᱦᱟᱱᱟ ᱡᱮᱢᱚᱱ ᱦᱩᱭᱱᱟ, ᱦᱟᱱᱛᱮ ᱚᱱᱟ ᱨᱚᱦᱚᱲ ᱫᱤᱱᱜᱮ ᱠᱷᱟᱹᱞᱤ ᱫᱟᱜ ᱦᱩᱭᱩᱜ ᱠᱟᱱᱟ ᱾ ᱵᱟᱨ ᱫᱚᱢ ᱠᱷᱚᱡ ᱚᱞᱮ ᱫᱟᱜ ᱦᱩᱭᱩᱜ ᱠᱟᱱᱟ ᱦᱩᱭᱱᱟ
ᱟᱪᱪᱷᱟ ᱟᱪᱷᱟ ᱵᱟᱝ ᱟᱫᱚᱢ ᱪᱟᱥ ᱫᱚ ᱦᱟᱸᱜ ᱵᱚᱞᱮ ᱱᱚᱝᱠᱟᱜ-ᱟ᱾ ᱡᱮ ᱟᱹᱰᱤ ᱡᱟᱹᱥᱛᱤ ᱫᱟᱜ ᱞᱮᱠᱷᱟᱡ ᱦᱚᱸ ᱚᱱᱟ ᱥᱤᱭᱟᱜ ᱟᱥᱮ ᱪᱮᱫᱞᱮᱠᱟ ᱦᱟᱸᱜ
ᱦᱮᱸ ᱦᱮᱸ ᱢᱟᱱᱮ ᱡᱟᱹᱥ ᱦᱮᱸ ᱡᱮᱢᱚᱱ ᱡᱟᱹᱥ ᱪᱮ ᱫᱟᱜ ᱨᱮᱱ ᱫᱟᱜ ᱦᱚᱸ ᱵᱟᱭ ᱥᱟᱦᱟᱣᱟ, ᱡᱟᱹᱥᱛᱤ ᱥᱤᱛᱩᱝ ᱦᱚᱸ ᱵᱟᱭ ᱥᱟᱦᱟᱣᱟ, ᱡᱟᱹᱥᱛᱤ ᱨᱮᱭᱟᱲ ᱦᱚ ᱵᱟᱭ ᱥᱟᱦᱟᱣᱟ,
ᱟᱪᱪᱷᱟ ᱟᱪᱪᱷᱟ ᱦᱩᱸ ᱦᱩᱸ ᱛᱚᱵᱮ ᱟᱯᱮ ᱥᱮᱫ ᱫᱚ ᱚᱱᱟ ᱡᱚᱸᱱᱰᱨᱟ ᱠᱚᱦᱚᱸ ᱵᱟᱯᱮ ᱪᱟᱥᱟ ᱡᱟᱹᱱᱤᱡ
ᱡᱚᱸᱰᱨᱟ ᱠᱚᱫᱚ ᱡᱚᱢ ᱵᱟᱲᱟ ᱞᱟᱹᱜᱤᱫ ᱫᱚᱞᱮ ᱪᱟᱥ ᱜᱮᱭᱟ, ᱡᱮᱢᱚᱱ ᱚᱲᱟᱜ ᱠᱚᱨᱮ ᱚᱲᱟᱜ ᱛᱟᱭᱱᱚᱢ ᱠᱚᱨᱮ ᱾
ᱟᱪᱪᱷᱟ ᱟᱪᱪᱷᱟ, ᱢᱟᱱᱮ ᱥᱩᱨ-ᱥᱩᱯᱩᱨ ᱨᱮ ᱚᱠᱟ ᱵᱟᱲᱜᱮ ᱠᱚ ᱛᱟᱦᱮᱱᱟ ᱚᱲᱟᱜ ᱠᱚᱨᱮ ᱦᱚᱸ ᱚᱸᱰᱮ ᱜᱮ
ᱦᱮᱸ ᱚᱱᱟᱫᱚ ᱡᱚᱢ ᱞᱟᱹᱜᱤᱫ ᱠᱷᱟᱹᱞᱤ ᱟᱹᱠᱷᱨᱤᱧ ᱞᱟᱹᱜᱤᱫ ᱚᱱᱠᱟ ᱟᱹᱠᱷᱨᱤᱧ ᱞᱟᱹᱜᱤᱫ ᱫᱚ ᱵᱟᱝ ᱦᱩᱭᱩᱜ ᱜᱮᱭᱟ,
ᱩᱸ ᱦᱩᱸ ᱟᱞᱮ ᱥᱮᱫ ᱦᱚᱸ ᱧᱮᱯ ᱱᱮᱛᱟᱨ ᱫᱚ ᱱᱚᱣᱟ ᱡᱚᱸᱰᱨᱟ ᱠᱚᱫᱚ ᱦᱟᱸᱜ ᱮᱠᱮᱱ ᱱᱚᱣᱟ ᱡᱚᱢ ᱵᱟᱲᱟ ᱞᱟᱹᱜᱤᱫ ᱜᱮ ᱟᱯᱱᱟᱨ ᱟᱛᱟ ᱠᱟᱛᱮᱫ ᱡᱚᱢ ᱦᱮᱸ ᱥᱮ ᱩᱛᱩ ᱠᱟᱛᱮᱜ ᱱᱚᱝᱠᱟ ᱦᱚᱸ ᱦᱚᱸ ᱮᱭᱥᱮ ᱫᱚ ᱱᱮᱛᱟᱨ ᱫᱚ ᱟᱹᱰᱤ ᱡᱟᱹᱥᱛᱤ ᱠᱟᱛᱮᱫ ᱫᱚ ᱵᱟᱠᱚ ᱪᱟᱥ ᱮᱫᱟ ᱾ ᱟᱠᱷᱟᱡ ᱡᱚᱠᱷᱚᱱ ᱤᱧ ᱠᱟᱹᱴᱤᱡ ᱜᱤᱧ ᱛᱟᱸᱦᱮ ᱠᱟᱱᱟ ᱥᱮ ᱤᱧ ᱠᱷᱚᱱ ᱞᱟᱦᱟ ᱚᱱᱠᱟᱜ ᱦᱟᱲᱟᱢᱵᱟ ᱛᱮᱠᱚ ᱥᱮ ᱜᱚᱲᱚᱢᱵᱟ ᱛᱮᱠᱚ ᱠᱚ ᱞᱟᱹᱭ ᱵᱟᱲᱟᱭᱟ, ᱡᱮ ᱞᱟᱦᱟ ᱛᱮᱫᱚ ᱮᱠᱮᱱ ᱱᱚᱣᱟ ᱡᱚᱸᱰᱨᱟ ᱜᱮᱠᱚ ᱪᱟᱥ ᱵᱟᱲᱟᱭᱮᱫ ᱛᱟᱦᱮᱱᱟ, ᱡᱟᱹᱥᱛᱤ ᱠᱟᱭ ᱛᱮᱫᱚ ᱦᱩᱲᱩ ᱪᱷᱟᱰᱟ ᱠᱟᱛᱮᱜ ᱾ ᱦᱩᱲᱩ ᱫᱚ ᱟᱹᱰᱤ ᱠᱚᱢ ᱵᱟᱠᱷᱟᱡ ᱡᱚᱸᱰᱨᱟ ᱠᱷᱚᱫᱮ ᱪᱮᱫ ᱪᱚᱝ ᱚᱱᱮ ᱢᱤᱫ ᱢᱤᱫᱴᱮᱱ ᱧᱩᱛᱩᱢ ᱢᱮᱱᱟᱜᱼᱟ ᱚᱱᱟ ᱠᱚ ᱪᱟᱥ ᱵᱟᱲᱟᱭᱮᱫ ᱛᱟᱦᱮᱱᱟ ᱾ ᱟᱨ ᱫᱟᱠᱟ ᱞᱮᱠᱟ ᱛᱮᱦᱚᱸ ᱡᱚᱸᱰᱨᱟ ᱫᱟᱠᱟ ᱠᱚ ᱡᱚᱢᱮᱫ ᱛᱟᱦᱮᱱᱟ, ᱱᱮᱛᱟᱨ ᱢᱟ ᱦᱟᱸᱜ ᱡᱚᱸᱰᱨᱟ ᱫᱟᱠᱟ ᱫᱚ ᱱᱟᱠᱮ ᱵᱟᱨᱟᱵᱚᱨ ᱥᱮ ᱵᱟᱝᱜᱮ ᱦᱟᱸᱜ ᱠᱚ ᱡᱚᱢᱮᱫᱟ
ᱦᱚᱸ ᱟᱨ ᱚᱱᱮ ᱛᱚ ᱩᱱᱤ ᱫᱟᱠᱟ ᱚᱱᱟ ᱠᱚᱠᱚ ᱢᱮᱱᱮᱫ ᱠᱟᱱ ᱜᱮᱭᱟ ᱵᱟᱝ
ᱦᱮᱸ ᱦᱮᱸ ᱠᱟᱹᱣᱱᱤ ᱫᱟᱠᱟ ᱠᱚ ᱪᱮᱫ ᱠᱚᱪᱚ ᱟᱨᱦᱚᱸ ᱢᱤᱫᱴᱮᱱᱤᱧ ᱦᱤᱲᱤᱧ ᱟᱠᱟᱫᱟ ᱚᱱᱮ ᱚᱱᱟᱦᱚᱸ ᱟᱹᱰᱤ ᱡᱟᱹᱥᱛᱤ ᱠᱚ ᱤᱭᱮᱫ ᱛᱟᱦᱮᱸᱱᱟ ᱛᱚ ᱱᱮᱛᱟᱨ ᱠᱟᱭᱛᱮᱢᱟ ᱱᱚᱜ ᱚᱭ ᱦᱩᱲᱩ ᱜᱮ ᱡᱟᱹᱥᱛᱤ ᱠᱚ ᱡᱚᱢ ᱫᱟ᱾ ᱟᱨ ᱦᱩᱲᱩ ᱠᱷᱟᱡ ᱵᱟᱝᱠᱷᱟᱡ ᱫᱚ ᱱᱚᱣᱟ ᱱᱚᱣᱟ ᱟᱴᱟ ᱞᱟᱹᱜᱤᱫ ᱱᱚᱣᱟ ᱜᱩᱦᱩᱢ ᱦᱚᱠᱚ ᱪᱟᱥᱟ ᱦᱩᱲᱩ ᱯᱤᱴᱷᱟᱹ ᱤᱱᱟᱹᱛᱮ ᱤᱱᱟᱹᱠᱤᱱᱜᱮ
ᱦᱩᱸ ᱟᱞᱮ ᱥᱮᱫ ᱢᱟ ᱵᱟᱹᱱᱩᱜ ᱟᱛᱚ ᱟᱫᱚ ᱟᱞᱮ ᱫᱚ ᱠᱷᱟᱹᱞᱤ ᱠᱤᱨᱤᱧ ᱵᱷᱚᱨᱥᱟ ᱜᱮᱞᱮ ᱛᱟᱦᱮᱱ ᱠᱟᱱᱟ ᱠᱷᱟᱹᱞᱤ
ᱟᱪᱪᱷᱟ ᱟᱪᱪᱷᱟ
ᱦᱮᱸ
ᱟᱫᱚ ᱚᱱᱠᱟ ᱫᱚ ᱵᱟᱝ ᱜᱟᱱᱚᱜᱼᱟ ᱡᱮ ᱢᱤᱫᱴᱝ ᱜᱟᱱ ᱠᱷᱮᱛ ᱨᱮᱯᱮ ᱦᱩᱲᱩ ᱯᱮ ᱪᱟᱥ ᱞᱮᱠᱷᱟᱡ ᱚᱱᱠᱟ ᱥᱮ- ᱪᱮᱫ ᱞᱮᱠᱟ ᱢᱟᱱᱮ ᱚᱛ ᱦᱟᱥᱟ ᱜᱮ ᱚᱱᱠᱟᱱ ᱵᱟᱝ ᱟ ᱥᱮ
ᱟᱞᱮᱥᱮᱫ ᱚᱛ ᱚᱛ ᱦᱟᱥᱟ ᱜᱮ ᱚᱱᱠᱟᱱ ᱜᱮᱭᱟ ᱫᱟᱜ ᱜᱮ ᱵᱟᱹᱱᱩᱜᱼᱟ ᱫᱟᱜ ᱜᱮ ᱵᱟᱝ ᱛᱟᱦᱮᱱᱟ ᱜᱷᱩᱴᱩ ᱜᱮᱭᱟ ᱛᱚ ᱫᱟᱜ ᱜᱮ ᱵᱟᱝ ᱛᱟᱦᱮᱱ ᱠᱟᱱᱟ
ᱦᱩᱸ ᱦᱮᱸ ᱟᱫᱚ ᱱᱚᱣᱟ ᱟᱱᱟᱨᱚᱥ ᱥᱮ ᱪᱮᱫ ᱠᱚᱯᱮ ᱪᱟᱥ ᱜᱮ ᱚᱱᱮ ᱚᱱᱟ ᱠᱚ ᱢᱚᱸᱡᱽ ᱜᱤ ᱦᱩᱭ ᱞᱮᱱ ᱛᱟᱯᱮ ᱠᱷᱟᱡ ᱛᱚᱵᱮ ᱯᱚᱭᱥᱟ ᱠᱚ ᱢᱚᱸᱡᱽ ᱜᱮ ᱨᱩᱣᱟᱹᱲᱚᱜ ᱠᱷᱟᱡ ᱫᱚ ᱚᱱᱟ ᱛᱮᱦᱚᱸᱯᱮ ᱠᱤᱨᱤᱧ ᱫᱟᱲᱮᱭᱟᱜ ᱜᱮᱭᱟ ᱱᱟᱯᱟᱭ ᱛᱮᱜᱮ ᱥᱮ ᱵᱟᱝ
ᱦᱮᱸ ᱟᱹᱰᱤ ᱢᱚᱡᱽ ᱦᱩᱭᱩᱜ ᱠᱟᱱᱟ ᱚᱱᱟ ᱠᱚᱫᱚ
ᱦᱩᱸ ᱦᱩᱸ ᱛᱚ ᱟᱹᱰᱤ ᱠᱚᱥᱴᱚ ᱫᱚ ᱵᱟᱝ ᱦᱩᱭᱩᱜᱼᱟ ᱡᱩᱫᱤ ᱢᱚᱸᱡᱽ ᱛᱮᱜᱮ ᱟᱠᱷᱨᱤᱧᱚᱜᱼᱟ ᱯᱚᱭᱥᱟ ᱠᱟᱹᱣᱰᱤ ᱟᱨ- ᱵᱟᱡᱟᱜᱼᱟ ᱛᱚᱵᱮ ᱚᱱᱟ ᱵᱚᱫᱚᱞ ᱛᱮᱢ ᱠᱤᱨᱤᱧ ᱫᱟᱲᱮᱭᱟᱜᱼᱟ ᱦᱩᱲᱩ ᱥᱮ ᱪᱮᱫ ᱮᱢ ᱠᱷᱚᱡᱚᱜᱼᱟ ᱥᱮ ᱵᱟᱝ
ᱦᱮᱸ ᱦᱮᱸ ᱦᱮᱸ
ᱟᱪᱪᱷᱟ ᱚᱱᱠᱟ ᱟᱨ ᱛᱚᱵᱮ ᱱᱚᱣᱟ ᱟᱞᱮᱢᱟ ᱱᱚᱣᱟ ᱦᱩᱲᱩ ᱛᱟᱭᱱᱚᱢ ᱦᱩᱲᱩ ᱠᱚ ᱤᱨ ᱥᱮ ᱜᱮᱫ ᱵᱟᱲᱟ ᱠᱟᱛᱮᱜ ᱦᱟᱸᱜ ᱟᱫᱚ ᱟᱭᱢᱟ ᱞᱮᱠᱟᱱ ᱠᱚ ᱪᱟᱥᱟ ᱛᱩᱲᱤ ᱠᱚᱦᱚᱸ ᱠᱚ ᱪᱟᱥᱟ ᱛᱩᱲᱤ ᱥᱟᱶ ᱥᱟᱶᱛᱮ ᱚᱱᱟᱨᱮ ᱢᱩᱞᱟᱹ ᱢᱮᱥᱟᱞ ᱛᱩᱲᱤ ᱟᱨᱦᱚᱸ ᱢᱮᱱ ᱫᱟᱲᱮᱭᱟᱜᱼᱟᱢ ᱫᱟᱹᱞ ᱞᱮᱠᱟᱱ ᱡᱤᱱᱤᱥ ᱠᱚ ᱟᱭᱢᱟ ᱞᱮᱠᱟᱱ ᱫᱟᱹᱞ ᱡᱮᱞᱮᱠᱟ ᱚᱱᱟ ᱢᱟᱥᱨᱤ ᱵᱷᱩᱴ ᱠᱮᱥᱟᱹᱨᱤ ᱨᱟᱢᱲᱟ ᱚᱱᱮ ᱚᱱᱟ ᱠᱚ ᱟᱭᱢᱟ ᱡᱟᱹᱥᱛᱤ ᱠᱚ ᱪᱟᱥᱟ ᱟᱫᱚ ᱟᱯᱮ ᱥᱮᱫ ᱫᱚ ᱫᱟᱹᱞ ᱠᱚᱫᱚ ᱵᱟᱯᱮ ᱪᱟᱥᱟ ᱚᱱᱟ ᱦᱚᱸ ᱛᱚᱵᱮ ᱥᱮ ᱪᱟᱥ ᱜᱮ ᱦᱟᱜ
ᱠᱚᱫᱚ ᱵᱟᱝ ᱵᱟᱝᱜᱮ ᱵᱟᱝ ᱦᱩᱭᱩᱜ ᱜᱮᱭᱟ ᱠᱤᱱᱛᱩ ᱚᱱᱟ ᱡᱮᱢᱚᱱ ᱦᱩᱭᱱᱟ ᱯᱚᱴᱚᱢ ᱠᱩᱵᱤ ᱛᱟᱨᱯᱚᱨᱮ ᱵᱟᱦᱟ ᱠᱚᱵᱤ ᱚᱲᱟᱜ ᱞᱟᱹᱜᱤᱫ ᱛᱟᱯᱚᱨᱮ ᱦᱩᱭᱱᱟ ᱚᱱᱟ ᱢᱤᱫ ᱵᱟᱨᱭᱟ ᱢᱚᱴᱚᱨ, ᱵᱷᱩᱴᱼ ᱵᱷᱩᱴᱵᱷᱩᱴᱤ ᱛᱟᱯᱚᱨᱮ ᱯᱚᱴᱚᱞ ᱪᱷᱟᱹᱭᱴᱟᱹᱞ ᱛᱟᱯᱚᱨᱮ ᱚᱱᱟ ᱠᱚᱜᱮ ᱦᱩᱭ ᱫᱚ ᱦᱩᱭᱩᱜ ᱜᱮᱭᱟ ᱢᱚᱡᱽ ᱜᱮ ᱦᱩᱭᱩᱜ ᱜᱮᱭᱟ
ᱟᱪᱪᱷᱟ ᱟᱪᱪᱷᱟ ᱦᱮᱸ ᱟᱫᱚ ᱫᱟᱹᱞ ᱢᱟ ᱟᱞᱮ ᱥᱮᱫ ᱨᱮᱦᱟᱸᱜ ᱚᱱᱟ ᱜᱷᱩᱴᱩ ᱜᱷᱩᱴᱩ ᱡᱟᱭᱜᱟ ᱨᱮ ᱦᱩᱭᱩᱜᱼᱟ ᱟᱹᱰᱤ ᱡᱟᱹᱥᱛᱤ ᱫᱟᱜ ᱫᱚ ᱵᱟᱝ ᱞᱟᱜᱟᱜᱼᱟ ᱦᱟᱸᱜ ᱟᱫᱚ ᱫᱟᱹᱞ ᱫᱚ ᱟᱯᱮᱥᱮᱫ ᱦᱩᱭ ᱫᱚᱨᱠᱟᱨ ᱜᱮ ᱥᱮ ᱪᱮᱫ ᱞᱮᱠᱟ ᱦᱟᱸᱜ ᱫᱟᱹᱞ ᱦᱚᱸ ᱵᱟᱝ ᱦᱩᱭᱩᱜᱼᱟ
ᱦᱮᱸ ᱵᱟᱞᱮ ᱨᱚᱦᱚᱭ ᱵᱟᱲᱟ ᱟᱠᱟᱫᱟ
ᱟᱪᱪᱷᱟ ᱟᱪᱪᱷᱟ ᱢᱟᱱᱮ ᱟᱭᱰᱤᱭᱟ ᱵᱟᱹᱱᱩᱜᱼᱟ ᱚᱱᱟ ᱨᱮᱱᱟᱜ ᱵᱚᱞᱮ ᱪᱮᱫᱞᱮᱠᱟ
ᱨᱮᱭᱟᱜ ᱟᱭᱰᱤᱭᱟ ᱵᱟᱹᱱᱩᱜᱼᱟ ᱪᱮᱫ ᱞᱮᱠᱟ ᱵᱟᱝᱠᱚ ᱨᱚᱦᱚᱭᱟ ᱪᱮᱫ ᱞᱮᱠᱟ ᱵᱟᱠᱚ ᱨᱚᱦᱚᱭᱟ ᱪᱮᱫ ᱞᱮᱠᱟ ᱦᱩᱭᱩᱜᱼᱟ ᱵᱟᱝ ᱦᱩᱭᱩᱜᱼᱟ
ᱢᱟᱱᱮ ᱫᱟᱹᱞ ᱦᱤᱥᱟᱹᱵ ᱟᱫᱚᱢ ᱟᱫᱚᱢ ᱫᱟᱹᱞ ᱨᱮᱫᱚ ᱢᱟᱱᱮ ᱡᱟᱹᱥᱛᱤ ᱜᱮ ᱫᱟᱜ ᱠᱷᱚᱨᱪᱟᱜᱼᱟ ᱟᱨ ᱟᱫᱚᱢ ᱟᱫᱚᱢ ᱡᱮᱭᱥᱮ ᱚᱱᱟ ᱢᱟᱥᱨᱤ ᱠᱚ ᱦᱩᱭᱱᱟ ᱢᱟᱥᱨᱤ ᱫᱚ ᱟᱞᱮ ᱞᱮ ᱪᱟᱥ ᱵᱟᱲᱟᱣ ᱟᱠᱟᱫᱟ ᱡᱚᱠᱷᱚᱱ ᱚᱱᱟ ᱦᱩᱲᱩ ᱠᱚᱞᱮ ᱨᱟᱠᱟᱵᱟ ᱦᱩᱲᱩ ᱠᱷᱮᱛ ᱨᱮ ᱟᱫᱚ ᱛᱟᱭᱱᱚᱢ ᱛᱮ ᱛᱷᱚᱲᱟ ᱜᱟᱱ ᱥᱤ ᱚᱪᱚ ᱞᱮᱠᱷᱟᱡ ᱥᱮ ᱟᱫᱚᱢ ᱠᱷᱮᱛ ᱨᱮᱫᱚ ᱵᱤᱱᱟᱹ ᱥᱤ ᱨᱮᱦᱚᱸᱢ ᱠᱷᱟᱹᱞᱤᱢ ᱮᱨ ᱜᱚᱫ ᱠᱟᱜᱼᱟ ᱥᱮ ᱟᱯᱷᱚᱨ ᱜᱚᱫ ᱠᱟᱜᱼᱟ ᱛᱚᱵᱮ ᱟᱡᱛᱮ ᱡᱟᱱᱟᱢ ᱨᱟᱠᱟᱵᱚᱜᱼᱟ ᱢᱤᱫ ᱫᱷᱟᱣ ᱜᱮᱢ ᱫᱟᱜ ᱠᱷᱟᱡ ᱥᱮ ᱵᱟᱢ ᱫᱟᱜ ᱨᱮᱦᱚᱸ ᱡᱟᱱᱟᱢ ᱨᱟᱠᱟᱵᱚᱜ ᱜᱮᱭᱟ ᱛᱤᱱ ᱡᱚᱠᱷᱟᱡ ᱫᱚ ᱟᱫᱚ ᱟᱹᱰᱤ ᱡᱟᱹᱥᱛᱤ ᱤᱭᱟᱹ ᱫᱚ ᱵᱟᱹᱱᱩᱜᱼᱟ ᱚᱱᱟ ᱨᱮᱫᱚ ᱡᱟᱦᱟᱱᱟᱜ ᱨᱟᱱ ᱠᱚ ᱢᱩᱨᱜᱟᱹᱱ ᱠᱚ ᱚᱱᱠᱟ ᱵᱟᱝ ᱞᱟᱜᱟᱣ ᱦᱩᱭᱩᱜᱼᱟ ᱚᱱᱟ ᱨᱮᱦᱚᱸ ᱟᱫᱚᱢ ᱨᱮᱫᱚ ᱞᱟᱜᱟᱜ ᱜᱮᱭᱟ ᱡᱮᱭᱥᱮ ᱚᱱᱟ ᱵᱷᱩᱴ ᱠᱚᱢ ᱪᱟᱥ ᱠᱷᱟᱡ ᱫᱚ ᱵᱷᱩᱴ ᱨᱮᱫᱚ ᱡᱟᱹᱥᱛᱤ ᱜᱮ ᱫᱟᱜ ᱤᱭᱟᱹᱜᱼᱟ ᱢᱚᱡᱽ ᱥᱮ ᱮᱢ ᱦᱩᱭᱩᱜ ᱛᱟᱢᱟ
ᱦᱮᱸ
ᱟᱞᱮ ᱥᱮᱫ ᱫᱚ ᱠᱟᱡᱟᱠ ᱚᱱᱟ ᱪᱟ ᱪᱟ ᱜᱚᱰᱟᱨᱮ ᱪᱟ ᱡᱮᱢᱚᱱ ᱪᱟ ᱟᱱᱟᱨᱚᱥ ᱨᱮ ᱚᱱᱟ ᱦᱚᱸ ᱥᱟᱦᱟᱨ ᱞᱟᱜᱟᱜ ᱠᱟᱱᱟ ᱛᱟᱯᱚᱨᱮ ᱩᱱᱠᱩ ᱛᱤᱡᱩ ᱠᱚ ᱡᱚᱢᱮᱫ ᱠᱟᱱᱟ ᱟᱨᱟᱜ ᱛᱤᱡᱩ ᱛᱟᱨᱯᱚᱨᱮ ᱞᱚᱯᱷᱟᱨᱦᱚᱸ ᱦᱮᱱᱟᱜ ᱠᱚᱣᱟ ᱛᱟ ᱛᱟᱯᱚᱨᱮ ᱟᱹᱰᱤ ᱡᱚᱛᱱᱚᱭ ᱦᱩᱭᱩᱜ ᱠᱟᱱᱟ ᱡᱮᱢᱚᱱ ᱥᱟᱠᱟᱢ ᱠᱟᱱᱟ ᱛᱚ
ᱮᱠᱟᱞ ᱮᱠᱟᱞ
ᱦᱮᱸ
ᱦᱩᱸ ᱚᱱᱟ ᱢᱟ ᱢᱚᱡᱽ ᱚᱱᱟ ᱥᱟᱠᱟᱢ ᱛᱮᱫ ᱜᱮ ᱤᱭᱟᱹ ᱢᱚᱡᱽ ᱜᱮ
ᱦᱮᱸ ᱥᱟᱠᱟᱢ ᱛᱮᱜᱮ ᱥᱤᱫ ᱠᱤᱛᱤᱡ ᱜᱮ ᱥᱟᱠᱟᱢ ᱛᱮ ᱜᱮ ᱥᱤᱫ ᱠᱟᱛᱮᱫ ᱟᱠᱷᱨᱤᱧ ᱦᱩᱭᱩᱜ ᱠᱟᱱᱟ ᱚᱱᱟ ᱥᱟᱠᱟᱢ ᱜᱮᱠᱚ ᱡᱚᱢᱟ ᱚᱱᱟᱛᱮ ᱢᱚᱸᱡᱽ ᱛᱮ ᱡᱚᱛᱱᱚ ᱦᱩᱭᱩᱜ ᱠᱟᱱᱟ
ᱟᱫᱚ ᱟᱪᱪᱷᱟ ᱚᱱᱟ ᱪᱟ ᱵᱟᱵᱚᱛ ᱛᱮᱢᱟ ᱟᱫᱚᱢ ᱦᱩᱠᱩ ᱢᱟᱠᱚ ᱢᱮᱱ ᱵᱚᱞᱮ ᱮᱠᱮᱱ ᱱᱚᱣᱟ ᱵᱮᱨᱮᱞ ᱥᱟᱠᱟᱢ ᱦᱚᱢ ᱤᱭᱟᱹ ᱫᱟᱲᱮᱜ ᱜᱮᱭᱟ ᱥᱮ ᱵᱟᱝ ᱥᱮ ᱮᱠᱮᱱ ᱨᱚᱦᱚᱲ ᱠᱟᱛᱮ ᱜᱮ ᱜᱩᱸᱰᱟᱹᱜ ᱚᱱᱠᱟ ᱫᱷᱟᱨᱟ ᱜᱮ ᱥᱮ ᱪᱮᱫ ᱞᱮᱠᱟ
ᱚᱱᱟ ᱵᱮᱨᱮᱞ ᱥᱟᱠᱟᱢ ᱜᱮ ᱱᱚᱰᱮ ᱥᱤᱫ ᱠᱟᱛᱮᱫ ᱚᱱᱟ ᱫᱚ ᱟᱹᱠᱷᱤᱨ ᱚᱱᱟ ᱯᱷᱮᱠᱴᱨᱤ ᱨᱮᱞᱮ ᱤᱫᱤᱭᱮᱫ ᱠᱟᱱᱟ ᱛᱟᱯᱚᱨᱮ ᱚᱸᱰᱮ ᱫᱚᱠᱚ ᱞᱟᱦᱟ ᱫᱚᱠᱚ ᱡᱮᱢᱚᱱ ᱥᱟ ᱚᱱᱟ ᱥᱟᱯᱷᱟᱭᱮᱫ ᱠᱟᱱᱟ ᱠᱚ ᱡᱮᱢᱚᱱ ᱛᱤᱡᱩ ᱠᱚᱠᱚ ᱛᱟᱦᱮᱱ ᱠᱟᱱᱟ ᱛᱚ ᱚᱱᱟ ᱫᱚᱠᱚ ᱮᱠᱫᱚᱢ ᱤᱭᱤᱨ ᱥᱟᱯᱷᱟᱭᱮᱫ ᱠᱟᱱᱟ ᱠᱚ ᱨᱚᱦᱚᱲᱮᱫ ᱠᱟᱱᱟ ᱠᱚ ᱨᱚᱦᱚᱲ ᱜᱮ ᱚᱱᱟ ᱫᱚ ᱥᱤᱴᱤ ᱥᱤ ᱨᱮᱠᱚ ᱠᱩᱞᱟ ᱥᱤᱴᱤ ᱥᱤ ᱨᱮᱫᱚ ᱚᱸᱰᱮ ᱠᱚ ᱵᱷᱚᱨᱟᱣᱟ ᱵᱷᱚᱨᱟᱣ ᱠᱟᱛᱮᱫ ᱚᱸᱰᱮ ᱠᱚ ᱨᱤᱫᱟ ᱨᱤᱫ ᱠᱟᱛᱮᱫ ᱚᱱᱟ ᱫᱚ ᱚᱱᱟ ᱵᱞᱮᱰ ᱞᱮᱠᱟ ᱱᱟᱜ ᱯᱟᱛᱤ ᱞᱮᱠᱟ ᱚᱱᱟᱛᱮ ᱪᱟᱞᱟᱜᱼᱟ ᱪᱟᱞᱟᱣ ᱠᱟᱛᱮᱫ ᱚᱱᱟ ᱫᱚᱠᱚ ᱨᱳᱞᱟ ᱜᱳᱞ ᱜᱳᱞ ᱜᱳᱞ ᱜᱳᱞ ᱚᱱᱟ ᱨᱳᱞ ᱮᱱᱟ ᱨᱳᱞ ᱠᱟᱛᱮᱫ ᱚᱱᱟ ᱫᱚ ᱛᱟ ᱛᱟᱯᱚᱨᱮ ᱚᱱᱟ ᱥᱴᱮᱯ ᱛᱟᱯᱚᱨᱮ ᱫᱚ ᱪᱟᱞᱟᱜ ᱚᱱᱟ ᱰᱨᱟᱭ ᱨᱮ ᱛᱟᱯᱚᱨᱮ ᱚᱸᱰᱮ ᱫᱚ ᱯᱩᱨᱟᱹ ᱠᱚ ᱟᱛᱟᱜᱼᱟ ᱯᱩᱨᱟᱹ ᱦᱟᱭ ᱴᱮᱢᱯᱟᱨᱮᱪᱟᱨ ᱨᱮ ᱟᱛᱟᱜᱼᱟ ᱟᱛᱟ ᱠᱟᱛᱮᱫ ᱛᱟᱯᱚᱨᱮ ᱥᱩᱴᱤᱝ ᱨᱮ ᱪᱟᱞᱟᱜᱼᱟ ᱛᱟᱯᱚᱨᱮ ᱚᱱᱟ ᱫᱚᱠᱚ ᱵᱷᱟᱜᱼᱟ ᱦᱮᱸ ᱚᱱᱟ ᱫᱚ ᱨᱳᱞ ᱫᱟᱠᱚ ᱨᱳᱞ ᱨᱳᱞ ᱞᱟᱦᱟᱭ ᱫᱟᱠᱚ ᱚᱱᱟ ᱡᱮᱢᱚᱱ ᱨᱤᱫ ᱠᱟᱛᱮᱫ ᱚᱱᱟ ᱫᱚᱠᱚ ᱨᱳᱞ ᱞᱟᱦᱟᱭ ᱫᱟ ᱨᱳᱞ ᱠᱟᱛᱮᱫ ᱛᱟᱯᱚᱨᱮ ᱠᱚ ᱰᱨᱟᱭ ᱫᱟ ᱟᱛᱟᱭ ᱫᱟᱠᱚ
ᱟᱪᱪᱷᱟ ᱟᱪᱪᱷᱟ ᱚᱱᱟ ᱛᱮᱜᱮ ᱤᱧ ᱵᱩᱡ ᱵᱟᱹᱧ ᱧᱟᱢᱟ ᱡᱮ ᱱᱚᱣᱟ ᱥᱟᱠᱟᱢ ᱨᱮᱱᱟᱜ ᱪᱟ ᱚᱱᱟ ᱤᱭᱟᱹ ᱛᱟᱦᱮᱱᱟ ᱟᱫᱚ ᱚᱱᱟ ᱪᱮᱠᱟᱛᱮ ᱚᱱᱟ ᱫᱚ ᱜᱳᱞ ᱜᱳᱞ ᱚᱱᱟ ᱫᱚ ᱫᱟᱱᱟᱦᱟ ᱠᱟᱱᱟ ᱥᱮ ᱪᱮᱫ ᱡᱮᱣ ᱠᱟᱱᱟ ᱥᱮ ᱪᱮᱫ ᱞᱟᱦᱟ ᱛᱮᱫᱚ ᱚᱱᱠᱟᱧ ᱦᱩᱫᱤᱥ ᱵᱟᱲᱟᱭᱮᱫ ᱵᱚᱞᱮ ᱱᱚᱣᱟᱫᱚ ᱯᱟᱥᱮᱡ ᱫᱟᱱᱟ ᱠᱟᱱᱟ ᱥᱮ ᱡᱚ ᱛᱟᱱᱤᱡ ᱠᱟᱱᱟ ᱱᱚᱣᱟ ᱪᱟᱭ ᱤᱭᱟᱹ ᱨᱮᱱᱟᱜ ᱛᱟᱭᱚᱢ ᱛᱮᱧ ᱵᱩᱡᱷᱟᱹᱣ ᱧᱟᱢ ᱠᱮᱫᱟ ᱵᱟᱝ ᱱᱚᱣᱟ ᱫᱚ ᱥᱟᱠᱟᱢ ᱠᱟᱱ ᱜᱮᱭᱟ ᱛᱚ ᱮᱱᱨᱮᱦᱚᱸ ᱟᱥ ᱯᱟᱥᱟᱣ ᱤᱥ ᱦᱟᱦᱟᱲᱟᱜᱤᱧ ᱵᱩᱡᱷᱟᱹᱣ ᱵᱚᱞᱮ ᱱᱚᱣᱟ ᱫᱚ ᱥᱟᱠᱟᱢ ᱠᱟᱱ ᱨᱮᱫᱚ ᱪᱮᱫ ᱞᱮᱠᱟ ᱱᱚᱣᱟ ᱫᱚ ᱜᱩᱞᱟᱹᱰ ᱜᱩᱞᱟᱹᱰ ᱜᱮ ᱥᱮ ᱜᱳᱞ ᱜᱳᱞ ᱜᱮ ᱦᱮᱸᱟᱜ ᱚᱱᱟ ᱵᱟᱹᱧ ᱵᱩᱡᱽ ᱧᱟᱢᱮᱫ ᱛᱟᱦᱮᱱᱟ ᱦᱩᱸ ᱦᱩᱸ ᱚᱱᱟ ᱫᱚᱠᱚ ᱨᱚᱞᱟ ᱦᱟᱸᱜ ᱥᱮ ᱵᱟᱝ
ᱦᱮᱸ ᱨᱳᱞ ᱫᱟᱠᱚ ᱛᱚ ᱞᱟᱹᱴᱩ ᱜᱮ ᱢᱤᱫᱴᱮᱱ ᱨᱳᱞ ᱞᱮᱠᱟ ᱛᱟᱦᱮᱱ ᱠᱟᱱᱟ ᱚᱱᱟ ᱨᱮᱠᱚ ᱚᱱᱠᱟᱛᱮ ᱪᱟᱞᱟᱜ ᱠᱷᱟᱱ ᱫᱚ ᱚᱱᱟ ᱜᱳᱞᱛᱮ ᱟᱹᱪᱩᱨᱚᱜ ᱠᱷᱟᱡ ᱫᱚ ᱚᱱᱟ ᱫᱚ ᱨᱳᱞᱳᱜ ᱜᱮᱭᱟ
ᱟᱪᱪᱷᱟ ᱟᱪᱪᱷᱟ ᱟᱨ ᱛᱚᱵᱮ ᱮᱠᱮᱱ ᱱᱚᱣᱟ ᱵᱮᱨᱮᱞ ᱟᱱ ᱪᱟ ᱨᱮᱢ ᱞᱟᱜᱟᱣ ᱞᱮᱠᱷᱟᱡ ᱥᱮ ᱱᱚᱣᱟ ᱫᱟᱜ ᱨᱮᱢ ᱞᱟᱜᱟᱣ ᱞᱮᱠᱷᱟᱡ ᱪᱟᱭ ᱵᱮᱱᱟᱣ ᱞᱟᱹᱜᱤᱫ ᱟᱫᱚ ᱪᱮᱫ ᱞᱮᱠᱟ ᱪᱟ ᱢᱚᱡᱽ ᱜᱮ ᱥᱤᱵᱤᱞᱟ ᱥᱮ ᱪᱮᱫ ᱞᱮᱠᱟ ᱦᱟᱜ
ᱠᱟᱵᱮ ᱥᱟᱠᱟᱢ ᱛᱮᱫ
ᱦᱮᱸ ᱢᱟᱱᱮ ᱵᱮᱨᱮᱞ ᱥᱟᱠᱟᱢ ᱜᱮᱢ ᱰᱟᱞᱟᱣ ᱞᱮᱠᱷᱟᱡ
ᱵᱮᱨᱮᱞ ᱥᱟᱠᱟᱢ ᱫᱚ ᱰᱟᱞᱟᱣ ᱞᱮᱠᱷᱟᱡ ᱫᱚ ᱪᱮᱫ ᱪᱮᱫ ᱞᱮᱠᱟ ᱵᱟᱝ ᱟᱹᱭᱠᱟᱹᱜᱼᱟ ᱦᱟᱲᱦᱟᱫ ᱜᱮ ᱟᱹᱭᱠᱟᱹᱜᱼᱟ ᱾
ᱟᱪᱪᱷᱟ ᱟᱪᱪᱷᱟ ᱚᱱᱠᱟ ᱫᱷᱟᱨᱟ ᱟᱫᱚ ᱤᱧ ᱫᱚ ᱤᱧᱟᱹᱜ ᱦᱩᱫᱤᱥ ᱫᱚ ᱯᱟᱥᱮᱡ ᱵᱮᱨᱮᱞ ᱥᱟᱠᱟᱢᱮᱢ ᱞᱟᱜᱟᱣ ᱦᱮᱜ ᱟᱫᱚ ᱟᱹᱰᱤ ᱱᱟᱯᱟᱭ ᱮᱱᱛᱮᱫ ᱚᱱᱟ ᱵᱮᱨᱮᱞ ᱥᱟᱠᱟᱢ ᱠᱟᱱᱟ ᱛᱟᱵ ᱮᱦᱚᱵ ᱨᱮᱢ ᱤᱭᱟᱹᱭᱟ ᱜᱩᱱᱟᱱ ᱜᱮ ᱯᱟᱥᱮᱡ ᱟᱫᱚ ᱪᱮᱫ ᱞᱮᱠᱟ ᱚᱱᱠᱟ ᱵᱟᱹᱱᱩᱜᱼᱟ ᱮᱠᱮᱱ
ᱵᱟᱝ ᱵᱟᱝ ᱚᱱᱠᱟ ᱵᱟᱝ ᱟᱹᱭᱠᱟᱹᱜᱼᱟ ᱡᱮᱢᱚᱱ ᱜᱷᱟᱥ ᱠᱚ ᱜᱷᱟᱥ ᱛᱟ ᱯᱚᱨᱮ ᱡᱮᱢᱚᱱ ᱦᱩᱭᱱᱟ ᱟᱲᱟᱜ ᱥᱟᱠᱟᱢ ᱠᱚ ᱪᱮᱫ ᱞᱮᱠᱟ ᱵᱮᱨᱮᱞ ᱛᱮ ᱟᱹᱭᱠᱟᱹᱜᱼᱟ ᱦᱳᱭ ᱚᱱᱠᱟᱜᱮ ᱟᱹᱭᱠᱟᱹᱜᱼᱟ ᱚᱱᱟ ᱦᱚᱸ
ᱟᱪᱪᱷᱟ ᱟᱪᱪᱷᱟ ᱚᱱᱠᱟ ᱫᱷᱟᱨᱟ ᱤᱧ ᱢᱟᱧ ᱦᱩᱫᱤᱥᱮᱫ ᱛᱟᱦᱮᱸᱱ ᱡᱮ ᱚᱱᱮ ᱱᱚᱣᱟ ᱫᱚ ᱵᱮᱨᱮᱞ ᱛᱮᱢ ᱤᱭᱟᱹᱭᱟ ᱛᱚ ᱟᱹᱰᱤ ᱢᱚᱸᱡᱽ ᱜᱮ ᱡᱟᱹᱱᱤᱡ ᱥᱤᱵᱤᱞᱟ ᱮᱱᱛᱮᱫ ᱚᱱᱟ ᱨᱚᱦᱚᱲ ᱠᱟᱛᱮ ᱢᱟ ᱛᱷᱚᱲᱟ ᱤᱭᱟᱹ ᱨᱟᱥᱟ ᱠᱚ ᱤᱭᱟᱹ ᱧᱚᱜ ᱛᱩᱫ ᱪᱟᱵᱟ ᱧᱚᱜᱚᱜ ᱠᱟᱱ ᱟᱫᱚ ᱚᱱᱟ ᱫᱚ ᱢᱟᱱᱮ ᱨᱚᱦᱚᱲ ᱠᱟᱛᱮᱫ ᱜᱮ ᱥᱤᱵᱤᱞᱟ ᱥᱮ
ᱦᱮᱸ ᱦᱮᱸ ᱦᱮᱸ ᱚᱱᱟ ᱫᱚ ᱟᱛᱟᱭ ᱦᱩᱭᱩᱜᱼᱟ ᱢᱤᱫ ᱫᱚᱢ ᱢᱟᱱᱮ ᱟᱸᱫᱟᱜ ᱦᱩᱭᱩᱜᱼᱟ ᱾
ᱟᱪᱪᱷᱟ ᱟᱪᱪᱷᱟ ᱟᱪᱪᱷᱟ ᱟᱪᱪᱷᱟ ᱱᱚᱝᱠᱟ ᱫᱷᱟᱨᱟ
ᱦᱮᱸ
ᱟᱨ ᱛᱚᱵᱮ ᱚᱠᱟ ᱚᱠᱟ ᱡᱟᱭᱜᱟ ᱱᱚᱣᱟ ᱤᱭᱟᱹ ᱦᱚᱸᱯᱮ ᱪᱟᱥ ᱪᱮᱫ ᱮᱢ ᱢᱮᱱᱟ ᱪᱟ ᱪᱟ ᱵᱚᱫᱚᱞ ᱛᱮ ᱟᱨᱦᱚᱸ ᱤᱞᱟᱭᱪᱤ ᱦᱚᱸᱠᱚ ᱪᱟᱥ ᱵᱟᱲᱟᱭᱟ, ᱛᱚ ᱤᱞᱟᱭᱪᱤ ᱦᱚᱸᱯᱮ ᱪᱟᱥ ᱫᱟ ᱟᱯᱮᱥᱮᱫ ᱥᱮ ᱵᱟᱝ ᱦᱟᱸᱜ?
ᱟᱞᱮᱥᱮᱫ ᱫᱚ ᱮᱞᱟ-ᱪᱤ ᱫᱚ ᱵᱟᱝ ᱾
ᱟᱪᱪᱷᱟ ᱟᱪᱪᱷᱟ ᱢᱟᱱᱮᱧ ᱧᱮᱞ ᱵᱟᱲᱟ ᱟᱠᱟᱫᱟ ᱚᱠᱟ ᱚᱠᱟ ᱡᱟᱭᱜᱟ ᱨᱮ ᱱᱚᱣᱟ ᱪᱟ ᱠᱚ ᱪᱟᱥᱟ ᱚᱱᱛᱮ ᱱᱚᱶᱟ ᱮᱞᱟᱭᱪᱤ ᱪᱮᱫ ᱠᱚ ᱪᱟᱥᱟ ᱚᱱᱟᱠᱚᱧ ᱠᱩᱞᱤ ᱠᱮᱫ ᱢᱮᱭᱟ ᱦᱟᱸᱜ
ᱪᱟ ᱵᱟᱜᱟᱱ ᱪᱟ ᱵᱟᱜᱟᱱ ᱢᱚᱫᱽᱫᱷᱮ ᱨᱮᱜᱮ ᱚᱱᱟ ᱛᱮᱡᱽ ᱯᱟᱛᱟ ᱵᱟᱠᱚ ᱢᱮᱛᱟᱜ ᱠᱟᱱᱟ
ᱟᱪᱪᱷᱟ ᱟᱪᱪᱷᱟ ᱦᱮᱸ ᱦᱮᱸ
ᱦᱳᱭ ᱚᱱᱟ ᱛᱮᱡᱽ ᱯᱟᱛᱟ ᱫᱟᱨᱮ ᱜᱮᱞᱮ ᱨᱚᱦᱚᱭ ᱜᱮᱭᱟ ᱢᱟᱱᱮ ᱚᱱᱟ ᱫᱚ ᱟᱼᱼ ᱚᱱᱠᱟ ᱡᱚᱛᱱᱚ ᱵᱟᱝ ᱫᱚᱨᱠᱟᱨᱟ ᱠᱷᱟᱹᱞᱤ ᱠᱟᱜ ᱢᱮ ᱟᱨ ᱟᱞᱮᱥᱮᱫ ᱫᱚ ᱛᱮᱡᱽ ᱯᱟᱛᱟ ᱟᱹᱰᱤ ᱢᱚᱸᱡᱽ ᱦᱩᱭᱩᱜ ᱜᱮᱭᱟ ᱾
ᱟᱪᱪᱷᱟ ᱟᱪᱪᱷᱟ ᱾
ᱦᱮᱸ
ᱦᱮᱸ ᱛᱮᱡᱽ ᱯᱟᱛᱟ ᱢᱟ ᱮᱭᱥᱮ ᱡᱟᱭᱜᱟ ᱨᱮᱦᱚᱸᱧ ᱧᱮᱞ ᱵᱟᱲᱟ ᱟᱠᱟᱫᱟ ᱾ ᱟᱹᱛᱩ ᱤᱭᱟᱹ ᱠᱚᱨᱮ ᱢᱤᱫ ᱵᱟᱨ ᱚᱲᱟᱜ ᱨᱮ ᱛᱟᱦᱮᱱᱟ ᱤᱭᱟᱹ ᱠᱟᱜᱼᱟ ᱠᱚ ᱨᱚᱦᱚᱭ ᱠᱟᱜᱼᱟ ᱠᱚ ᱾
ᱦᱮᱸ ᱾
ᱟᱫᱚ ᱚᱱᱟ ᱦᱚᱸ ᱟᱫᱚ ᱚᱱᱟ ᱦᱚᱸ ᱪᱮᱫ ᱚᱱᱟ ᱦᱚᱸ ᱵᱮᱨᱮᱞ ᱥᱟᱠᱟᱢ ᱛᱮᱢ ᱤᱭᱟᱹ ᱞᱮᱠᱷᱟᱡ ᱵᱟᱝ ᱤᱭᱟᱹᱜᱼᱟ ᱨᱚᱦᱚᱲ ᱜᱮ ᱜᱟᱱᱚᱜᱼᱟ ᱥᱮ
ᱦᱮᱸ ᱚᱱᱟ ᱦᱚᱸ ᱨᱚᱦᱚᱲ ᱜᱮ ᱜᱟᱱᱚᱜᱼᱟ ᱵᱮᱨᱮᱞ ᱛᱮᱫᱚ ᱢᱚᱡᱽ ᱵᱟᱝ ᱟᱹᱭᱠᱟᱹᱜᱼᱟ ᱾
ᱟᱪᱪᱷᱟ ᱟᱪᱪᱷᱟ ᱾
ᱦᱮᱸ ᱾ ᱡᱮᱢᱚᱱ ᱦᱮᱱᱟᱜᱼᱟ ᱯᱩᱫᱤᱱᱟ ᱯᱩᱫᱤᱱᱟ ᱟᱲᱟᱜ ᱯᱩᱫᱤᱱᱟ ᱥᱟᱠᱟᱢ ᱡᱮᱢᱚᱱ ᱪᱟᱴ ᱱᱤ ᱫᱟᱠᱚ ᱵᱮᱨᱮᱞ ᱨᱮᱜᱮ ᱢᱚᱡᱽ ᱜᱮ ᱨᱤᱫ ᱠᱟᱛᱮᱫ ᱜᱮ ᱪᱟᱴᱱ ᱟᱹᱰᱤ ᱢᱚᱡᱽ ᱥᱤᱵᱤᱞ ᱜᱮᱭᱟ ᱟᱨ ᱚᱱᱟᱜᱮ ᱡᱩᱫᱤ ᱨᱚᱦᱚᱲ ᱞᱮᱠᱷ ᱠᱷᱟᱡ ᱡᱩᱫᱤ ᱪᱟᱹᱴᱱᱤ ᱞᱮᱠᱷᱟᱡ ᱚᱱᱟ ᱢᱚᱡᱽ ᱜᱮ ᱵᱟᱝ ᱟᱹᱭᱠᱟᱹᱜᱼᱟ ᱾
ᱮᱠᱟᱞ ᱮᱠᱟᱞ ᱦᱮᱸ ᱚᱱᱮ ᱚᱱᱟ ᱦᱩᱫᱤᱥ ᱛᱮᱜᱮ, ᱤᱧ ᱢᱮᱱᱮᱫ ᱛᱟᱦᱮᱱᱟ ᱡᱮ ᱱᱚᱣᱟ ᱛᱩᱞᱥᱤ ᱠᱚᱵᱚᱱ ᱞᱟᱜᱟᱣᱟ ᱛᱩᱞᱥᱤ ᱥᱟᱠᱟᱢ ᱥᱮ ᱱᱚᱣᱟ ᱯᱩᱫᱤᱱᱟ ᱥᱟᱠᱟ ᱠᱟᱢ ᱱᱚᱣᱟ ᱵᱮᱨᱮᱞ ᱛᱮ ᱛᱚ ᱟᱹᱰᱤ ᱛᱤᱱᱟᱹᱜ ᱱᱟᱯᱟᱭ ᱧᱚᱜ ᱟᱹᱭᱠᱟᱹᱜᱼᱟ, ᱟᱫᱚ ᱚᱱᱠᱟ ᱜᱤᱧ ᱦᱩᱫᱤᱥᱮᱫ ᱛᱟᱦᱮᱱᱟ ᱵᱚᱞᱮ ᱱᱚᱣᱟ ᱪᱟᱥ ᱥᱟᱠᱟᱢ ᱡᱩᱫᱤ ᱵᱮᱨᱮᱞ ᱛᱮᱢ ᱤᱭᱟᱹ ᱞᱮᱠᱷᱟᱡ ᱯᱟᱥᱮᱡ ᱟᱹᱰᱤ ᱢᱚᱸᱡᱽ ᱱᱟᱯᱟᱭ ᱜᱮ ᱵᱩᱡᱷᱟᱹᱣ ᱠᱚᱜ-ᱟ ᱚᱱᱟ ᱨᱚᱦᱚᱲ ᱠᱟᱛᱮᱫ ᱥᱮ ᱱᱚᱣᱟ ᱟᱛᱟ ᱠᱟᱛᱮᱜ ᱚᱠᱟ ᱵᱚᱱ ᱞᱟᱜᱟᱣ ᱮᱫᱟ ᱾ ᱚᱱᱟ ᱠᱷᱡ ᱵᱟᱹᱲᱛᱤ ᱯᱟᱥᱮᱡ ᱚᱱᱠᱟ ᱵᱩᱡᱷᱟᱹᱣ ᱠᱚᱜᱼᱟ ᱾